ᱡᱚᱦᱟᱨ ᱜᱮ᱾
ᱪᱮᱫᱸ ᱞᱮᱠᱟ ᱢᱮᱱᱟᱜ ᱵᱤᱱᱟ ᱛᱷᱟᱞᱮ?
ᱟᱞᱤᱧ ᱫᱚ ᱵᱷᱟᱜᱮ ᱦᱱᱟᱜ ᱞᱤᱧᱟ ᱟᱵᱤᱱ ᱪᱮᱫ ᱞᱮ ᱪᱮᱫ ᱞᱮᱠᱟᱱ ᱢᱮᱱᱟ ᱵᱤᱱᱟ?
ᱦᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ᱾ ᱟᱹᱞᱤᱧ ᱦᱚ ᱱᱟᱯᱟᱭ ᱜᱮ ᱢᱮᱱᱟᱜ ᱠᱩᱣᱟ ᱟᱨ ᱡᱚᱢ ᱵᱟᱲᱟ ᱠᱚ ᱫᱚ ᱦᱩᱭ ᱱᱟᱥᱮ ᱟᱣᱨᱤ?
ᱡᱚᱢ ᱵᱟᱲᱟ ᱠᱚᱫᱚ ᱦᱩᱭ ᱟᱠᱟᱱᱟ ᱮᱱᱟᱝ ᱨᱮᱜᱮᱡ ᱟᱫᱚ ᱟᱵᱤᱱᱟᱜ ᱡᱚᱢ ᱵᱟᱲᱟ ᱠᱚ
ᱦᱮᱸᱡᱚᱢ ᱵᱟᱲᱟᱭ ᱠᱚ ᱫᱚ ᱦᱩᱭ ᱟᱠᱱᱟ᱾ ᱛᱟᱨ ᱯᱚᱨᱮ
ᱪᱮᱥᱴᱟᱭᱟ ᱟᱹᱰᱤ ᱜᱟᱡ ᱪᱟᱥ ᱠᱚᱫᱚ ᱰᱷᱮᱨ ᱟᱞᱚ ᱞᱟᱦᱟᱣ ᱠᱟᱫᱟᱭ ᱱᱤᱛᱚᱜ ᱫᱟᱜ ᱫᱟᱭ ᱥᱮ ᱟᱹᱰᱤ ᱡᱟᱹᱥᱛᱤᱼᱼ ᱠᱚᱫᱚ ᱪᱟᱥ ᱠᱚᱫᱚ ᱵᱷᱟᱜᱤ ᱠᱚ ᱵᱩᱡᱷᱟᱹᱜ ᱠᱟᱱᱟ ᱟᱫᱚ ᱟᱯᱮᱥᱮᱫ ᱫᱚ ᱪᱮᱫᱛᱮ ᱪᱟᱥ ᱵᱟᱲᱟ ᱦᱩᱭᱩᱜ?
ᱦᱩᱸ ᱟᱞᱮ ᱥᱮᱫ ᱦᱚᱸ ᱪᱟᱥ ᱵᱟᱲᱟ ᱠᱟᱛᱮ ᱨᱮᱦᱚᱸ ᱞᱟᱦᱟ ᱠᱟᱱᱟ ᱪᱟᱵᱟ ᱞᱮᱠᱟ ᱜᱮ ᱱᱤᱛᱚᱜ ᱢᱟ ᱨᱚᱦᱚᱭ ᱪᱟᱞᱟᱜ ᱟᱨ ᱱᱚᱜ-ᱚᱭ ᱟᱫᱚ ᱟᱯᱮ ᱥᱮᱫ ᱫᱚ ᱨᱚᱦᱚᱭ ᱠᱚᱫᱚ ᱟᱨᱚᱢᱵᱷᱚ ᱠᱟᱫᱟ ᱯᱮᱼᱼ
ᱦᱩᱸ ᱦᱩᱸ
ᱟᱪᱪᱷᱟ ᱟᱨ ᱛᱟᱦᱚᱞᱮ ᱚᱱᱠᱟ ᱤᱭᱟᱹ ᱠᱚᱫᱚ᱾ ᱪᱮᱜ ᱞᱮᱠᱟ ᱟᱞᱮ ᱥᱮᱫ ᱢᱟ ᱢᱟᱴ ᱠᱚᱨᱮ ᱫᱚᱢᱮ ᱦᱟᱹᱠᱩ ᱠᱚᱠᱚ ᱧᱟᱢᱚᱜ ᱜᱮᱭᱟ᱾ ᱛᱟᱦᱚᱞᱮ ᱟᱯᱮ ᱥᱮᱫ ᱫᱚᱠᱚ ᱧᱟᱢ ᱵᱟᱲᱟᱜ ᱠᱟᱱᱟ ᱥᱮ ᱵᱟᱝ?
ᱦᱮᱸ ᱦᱮᱸ ᱦᱮᱸ ᱦᱟᱹᱠᱩ ᱠᱚᱫᱚ ᱠᱚ ᱧᱟᱢ ᱵᱟᱲᱟᱜ ᱠᱟᱱᱟ ᱟᱫᱚᱼᱼ ᱱᱤᱛᱚᱜ ᱫᱚ ᱪᱟᱥ ᱠᱚᱫᱚ ᱠᱷᱮᱛ ᱠᱚᱨᱮ ᱦᱩᱭᱩᱜ ᱠᱟᱱᱟ ᱥᱮ ᱟᱫᱚ ᱵᱟᱹᱫᱽ ᱵᱟᱹᱭᱦᱟᱹᱲ ᱥᱤ ᱥᱚᱢᱚᱭ ᱫᱚ᱾ ᱵᱷᱟᱜᱮ ᱜᱮ ᱦᱟᱹᱠᱩ ᱠᱚ ᱡᱩᱜ ᱠᱟᱱᱟ ᱴᱟᱠ ᱥᱤ ᱥᱚᱢᱚᱭ ᱠᱚᱨᱮ ᱛᱤᱥ ᱠᱚᱨᱮ ᱢᱟᱱᱮ ᱛᱟᱭᱚᱢ ᱨᱮ ᱚᱝᱠᱟ ᱞᱮ ᱪᱟ ᱵᱟᱲᱟᱜ ᱜᱮᱭᱟ ᱛᱟᱦᱚᱞᱮ ᱠᱷᱟᱡ ᱫᱚ ᱟᱫᱚᱼᱼ ᱵᱷᱟᱜᱮ ᱜᱮᱠᱚ ᱧᱟᱢᱚᱜ ᱠᱟᱱᱟ ᱟᱫᱚ ᱟᱯᱮ ᱥᱮᱫ ᱫᱚ ᱪᱮᱠᱟ ᱠᱚ ᱧᱟᱢᱚᱜ?
ᱦᱮᱸ ᱟᱞᱮ ᱥᱮᱫ ᱦᱚᱸ ᱦᱟᱹᱠᱩ ᱠᱚᱫᱚ ᱠᱚ ᱧᱟᱢ ᱵᱟᱲᱟᱜ ᱠᱟᱱᱟ ᱛᱟᱦᱚᱞᱮᱼᱼ ᱪᱮᱫ ᱚᱱᱠᱟ ᱦᱟᱹᱠᱩ ᱡᱷᱟᱹᱞᱤᱭᱟᱜ ᱫᱚ ᱪᱮᱫ ᱠᱚᱯᱮ ᱚᱰᱟᱣ ᱵᱟᱲᱟᱭᱮᱫᱟ ᱟᱨ ᱪᱤᱞᱤ ᱦᱟᱹᱠᱩ ᱠᱚᱠᱚ ᱡᱷᱟᱹᱞᱤ ᱵᱟᱲᱟᱜ ᱠᱟᱱᱟ ᱟᱯᱮ ᱥᱮᱫ ᱫᱚ᱾
ᱟᱞᱮᱥᱮᱫ ᱫᱚ ᱦᱟᱹᱠᱩ ᱫᱚ ᱥᱟᱵ ᱠᱚ ᱵᱟᱲᱟᱞᱮ ᱥᱟᱵ ᱵᱟᱲᱟ ᱠᱚᱣᱟᱞᱮ ᱢᱚᱥᱟᱨᱤ ᱠᱟᱴᱟᱼᱼ ᱦᱚᱭ ᱡᱟ ᱜᱮᱞᱮ ᱠᱚ ᱞ ᱜᱷᱩᱱᱤ ᱠᱟᱱᱟ ᱦᱟᱸᱜ ᱠᱚᱜᱮ ᱟᱨ ᱵᱟᱨ
ᱚ ᱟᱪᱪᱷᱟ ᱟᱪᱪᱷᱟ ᱟᱪᱷᱟ ᱟᱞᱮ ᱥᱮᱫ ᱦᱚᱸ ᱟᱞᱮᱼᱼ ᱦᱚᱸ ᱚᱱᱠᱟ ᱜᱮ ᱟᱞᱮ ᱥᱮᱫ ᱦᱚᱸ ᱯᱟᱴᱟ ᱛᱟᱯᱚᱨᱮ ᱵᱟᱹᱲᱥᱤ ᱠᱚᱛᱮ ᱜᱮᱞᱮ ᱥᱟᱵ ᱵᱟᱲᱟ ᱠᱟᱜ ᱠᱚᱣᱟ ᱞᱮ᱾ ᱤᱭᱟᱹ ᱠᱚᱫᱚ ᱩᱱᱠᱩ ᱞᱟᱴᱷᱟᱼᱼ ᱩᱱᱠᱩ ᱠᱚᱫᱚ ᱪᱮᱫᱠᱟ ᱠᱟᱛᱮ ᱯᱮ ᱡᱚᱢ ᱠᱚᱣᱟ ᱨᱟᱯᱟᱜ ᱠᱟᱛᱮᱜ ᱥᱮ ᱚᱱᱠᱟ ᱩᱛᱩ ᱠᱟᱛᱮᱜ ᱜᱮᱯᱮ ᱡᱚᱢ ᱠᱚᱣᱟ᱾
ᱛᱟᱦᱮ ᱫᱚ ᱵᱮᱥᱤᱨ ᱵᱷᱟᱜᱽ ᱨᱟᱯᱟᱜ ᱛᱚᱨ ᱨᱟᱯᱟᱜ ᱠᱟᱛᱮ ᱫᱚ ᱵᱮᱥᱤᱨ ᱡᱚᱢ ᱵᱟᱲᱟ ᱠᱚᱣᱟ ᱨᱟᱯᱟᱜ ᱟᱨ ᱩᱱᱠᱩ ᱠᱟᱛᱮ ᱜᱮ
ᱟᱫᱚ ᱛᱟᱦᱚᱞᱮ ᱩᱱᱠᱩ ᱩᱥᱩᱞ ᱠᱷᱚᱵ ᱠᱚᱫᱚ ᱠᱚ ᱧᱟᱢ ᱵᱟᱲᱟᱜ ᱜᱮᱭᱟ ᱥᱮ
ᱦᱮᱸ ᱟᱹᱥᱩᱞ ᱠᱚᱫᱚ ᱠᱚ ᱧᱟᱢᱚᱜ ᱜᱮᱭᱟ᱾
ᱩᱸ ᱟᱨ ᱩᱱᱠᱩ ᱢᱟᱺᱜᱽᱨᱤ ᱦᱟᱹᱠᱩ ᱠᱚᱫᱚ ᱪᱮᱫ ᱞᱮᱠᱟ ᱠᱟᱛᱮᱯᱮ ᱡᱚᱢ ᱠᱚᱣᱟ ᱩᱱᱠᱩ ᱫᱚ ᱩᱛᱩ ᱠᱟᱛᱮ ᱥᱮ ᱟ ᱢᱟᱨᱮ ᱫ ᱡ ᱠᱟᱛᱮ ᱠᱚ
ᱦᱩᱸ ᱟᱞᱮ ᱥᱮᱫ ᱫᱚ ᱢᱟᱱᱮ ᱢᱟᱞᱤᱥ ᱠᱚᱫᱚ ᱩᱱᱟᱹᱜ ᱫᱚ ᱵᱟᱠᱚ ᱧᱟᱢ ᱞᱟᱦᱟᱜ ᱱᱮᱛᱟᱨ ᱫᱚ ᱵᱤᱥᱴᱤ ᱠᱚᱢᱟᱜ ᱠᱟᱱᱟ ᱛᱷᱚ ᱟᱫᱚ ᱩᱱᱟᱹᱜ ᱫᱚ ᱞᱟᱦᱟ ᱞᱟᱦᱟ ᱫᱚ ᱢᱟᱺᱜᱽᱨᱤ ᱦᱟᱹᱠᱩ ᱫᱚ ᱵᱟᱠᱚ ᱧᱟᱢᱚᱜ ᱠᱟᱱᱟ ᱟᱫᱚ ᱟᱯᱮ ᱥᱮᱫ ᱫᱚ ᱢᱟᱺᱜᱽᱨᱤ ᱦᱟᱹᱠᱩ ᱠᱚ ᱫᱚᱠᱚ ᱠᱚ ᱧᱟᱢ ᱵᱟᱲᱟᱜ ᱠᱟᱱᱟ ᱥᱮ ᱵᱟᱝ᱾
ᱩᱸ ᱟᱞᱮ ᱦᱮᱸ ᱦᱮᱸ ᱟᱞᱮ ᱥᱮᱫ ᱦᱚᱸ ᱢᱟᱺᱜᱽᱨᱤ ᱦᱟᱹᱠᱩ ᱫᱚᱠᱚ ᱚᱱᱠᱟ ᱫᱚ ᱵᱟᱠᱚ ᱧᱟᱢ ᱵᱟᱲᱟᱜ ᱠᱟᱱᱟ ᱡᱟᱦᱟᱸ ᱪᱤᱥᱤ ᱦᱟᱹᱠᱩ ᱢᱟᱺᱜᱽᱨᱤ᱾ ᱡᱟᱦᱟᱸᱭ ᱩᱱᱠᱩ ᱦᱟᱭᱵᱨᱤᱰ ᱠᱚᱫᱚ ᱠᱚ ᱧᱟᱢ ᱵᱟᱲᱟᱜ ᱠᱟᱱᱟ ᱦᱟᱭᱵᱨᱤᱰ ᱢᱟᱝᱜᱽᱨᱤ ᱠᱚᱫᱚ ᱠᱚ ᱧᱟᱢ ᱵᱟᱲᱟᱜ ᱜᱮᱭᱟ᱾
ᱦᱚ ᱛᱟᱦᱚᱞᱮ ᱟ ᱟᱯᱮ ᱥᱮᱫ ᱫᱚ ᱢᱟᱝᱜᱽᱨᱤ ᱠᱚᱜᱮ ᱠᱚ ᱧᱟᱢ ᱵᱟᱲᱟᱜ ᱠᱟᱱᱟ᱾ ᱟᱫᱚ ᱟᱞᱮ ᱫᱚ ᱦᱟᱹᱠᱩ ᱥᱟᱵ ᱫᱚ ᱡᱮᱢᱚᱱ ᱢᱟᱱᱮ ᱟᱫᱚ ᱟᱹᱭᱩᱵ ᱵᱮᱲᱟ ᱵᱟᱯᱮ ᱪᱟ ᱵᱟᱲᱟᱜ ᱜᱮᱭᱟ᱾ ᱜᱟᱝ ᱱᱟᱹᱭ ᱥᱮᱫ
ᱦᱮᱸ ᱟᱹᱭᱩᱵ ᱵᱮᱲᱟ ᱵᱚᱞᱛᱮ ᱟᱫᱚ ᱦᱮᱸ ᱚᱱᱟ ᱛᱚ ᱡᱮᱢᱚᱱ ᱯᱟᱹᱭᱞᱟᱹ ᱯᱟᱹᱭᱞᱟᱹ ᱫᱟᱜ ᱞᱟᱜᱟᱜ-ᱟ᱾ ᱛᱟᱯᱚᱨᱮ ᱩᱱᱞᱮ ᱪᱟᱞᱟᱜ ᱜᱮᱭᱟ ᱡᱮᱢᱚᱱᱼᱼ ᱟᱫᱚ ᱫᱟᱜ ᱞᱮᱠᱷᱟᱱᱮ ᱯᱟᱹᱭᱞᱟᱹ ᱯᱟᱹᱭᱞᱟᱹ ᱫᱟᱜ ᱞᱮᱠᱷᱟᱱᱮ ᱦᱟᱹᱠᱩ ᱦᱚᱸᱠᱚ ᱩᱰᱩᱶᱚᱜ ᱜᱮᱭᱟ ᱛᱚ ᱠᱷᱮᱛ ᱠᱚᱨᱮ ᱟᱨ ᱜᱟᱹᱰᱭᱟᱹ ᱠᱚ ᱢᱮᱱᱟᱜ ᱜᱮᱭᱟ᱾ ᱟᱫᱚ ᱞᱟᱭᱤᱴ ᱟᱛᱮ ᱜᱮᱞᱮ ᱪᱟᱞᱟᱜ ᱜᱮᱭᱟ ᱩᱱᱢᱟ ᱫᱚᱢᱮ ᱦᱟᱹᱠᱩ ᱠᱚ ᱧᱟᱢᱚᱜ ᱜᱮᱭᱟ ᱛᱟᱦᱚᱞᱮ ᱟᱯᱮ ᱫᱚᱯᱮ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱟᱞᱮ ᱦᱚᱸᱞᱮ ᱪᱟᱣ ᱵᱟᱲᱟᱜ ᱜᱮᱭᱟ ᱫᱚ ᱟᱨ᱾ ᱟᱞᱮ ᱥᱮᱫ ᱫᱚ ᱩᱱᱟᱹᱜ ᱫᱚ ᱱᱟᱹᱭ ᱠᱚᱫᱚ ᱵᱟᱹᱱᱩᱜ-ᱟ ᱥᱮ ᱟᱫᱚ ᱡᱟ ᱦᱩᱭᱩᱜ-ᱟ ᱵᱟᱹᱫᱽ ᱵᱟᱹᱭᱦᱟᱹᱲ ᱠᱚᱨᱮ ᱡᱟ ᱫᱟᱜ ᱛᱚᱸᱵᱟ ᱞᱮᱠᱷᱟᱱ ᱚᱱᱟ ᱠᱚᱨᱮ ᱜᱮᱞᱮ ᱦᱟᱹᱠᱩ ᱫᱟᱜ ᱠᱚᱞᱮ ᱪᱟ ᱵᱟᱲᱟᱜ ᱜᱮᱭᱟ, ᱟᱫᱚ ᱟᱯᱮ ᱟᱯᱮ ᱥᱮᱫ ᱠᱚᱫᱚ ᱢᱟᱨᱟᱝ ᱠᱚᱫᱚ ᱵᱟᱠᱚ ᱧᱟᱢᱚᱜ ᱜᱮᱭᱟ ᱥᱮ ᱵᱟᱝ ᱱᱟᱹᱭ ᱠᱚᱨᱮ ᱫᱚ?
ᱦᱩᱸ ᱦᱩᱸ ᱦᱮᱸ ᱦᱮᱸ ᱟᱫᱚ ᱟᱞᱮ ᱥᱮᱫ ᱟᱞᱮ ᱥᱮᱫ ᱫᱚ ᱚᱱᱠᱟ ᱱᱮ ᱱᱟᱹᱭ ᱱᱟᱹᱭ ᱠᱚᱫᱚ ᱵᱟᱹᱱᱩᱜ-ᱟ ᱛᱚ ᱟᱫᱚ ᱠᱟᱹᱴᱤᱡ ᱥᱟᱹᱜᱤᱧ ᱜᱮᱭᱟ ᱤᱱᱟᱹ ᱠᱚᱛᱮ ᱢᱟᱨᱟᱝ ᱦᱟᱹᱠᱩ ᱠᱚᱫᱚ ᱵᱟᱠᱚ ᱧᱟᱢᱚᱜ ᱜᱮᱭᱟ, ᱡᱟᱦᱟᱸᱭ ᱩᱱᱠᱩ ᱞᱮᱴᱷᱟ ᱯᱩᱴᱷᱤ ᱩᱱᱠᱩ ᱰᱟᱹᱬᱠᱟᱹ ᱦᱟᱹᱠᱩ ᱠᱚ ᱧᱟᱢ ᱵᱟᱲᱟᱜ ᱜᱮᱭᱟ ᱛᱟᱦᱚᱞᱮ ᱟᱯᱮ ᱥᱮᱫ ᱫᱚᱠᱚ ᱧᱟᱢ ᱵᱟᱲᱟᱜ ᱱᱚᱝᱠᱟ ᱢᱟᱨᱟᱝ ᱦᱟᱹᱠᱩ ᱠᱚ?
ᱟᱞᱮ ᱥᱮᱫ ᱫᱚ ᱦᱟᱹᱜ ᱧᱟᱢ ᱫᱚᱠᱚ ᱧᱟᱢ ᱵᱟᱲᱟᱜ-ᱟ ᱵᱟᱸᱫᱷ ᱠᱚᱨᱮᱱᱟᱜ ᱫᱟᱜ ᱠᱚ ᱵᱷᱟᱥᱟᱶ ᱦᱮᱡ ᱞᱮᱠᱷᱟᱱ ᱡᱩᱫᱤ ᱢᱟᱨᱟᱝ ᱢᱟᱨᱟᱝ ᱦᱟᱹᱠᱩ ᱠᱚ ᱡᱩᱫᱤ ᱠᱚ ᱵᱷᱟᱥᱟᱶ ᱠᱟᱛᱮ ᱦᱤᱡᱩᱜ ᱜᱮᱭᱟ ᱛᱟᱦᱚᱞᱮ ᱟᱫᱚ ᱩᱱᱠᱩ ᱜᱮᱞᱮ ᱥᱟᱵ ᱵᱟᱲᱟ ᱠᱚ ᱜᱮᱭᱟ᱾
ᱚ ᱾ ᱟᱨ ᱛᱟᱦᱚᱞᱮ ᱩᱱᱠᱩ ᱤᱡᱟᱹ ᱠᱚᱫᱚ ᱛᱟᱦᱚᱞᱮ ᱚᱱᱠᱟ ᱧᱤᱫᱟᱹ ᱵᱮᱲᱟ ᱫᱚ ᱪᱟᱞᱟᱜ ᱜᱮᱭᱟ ᱯᱮ ᱥᱮ ᱵᱟᱝ ᱥᱟᱵ ᱦᱟᱹᱠᱩ ᱠᱚ?
ᱦᱩᱸ ᱦᱩᱸ ᱟᱞᱮ ᱦᱚᱸᱞᱮ ᱪᱟ ᱵᱟᱲᱟᱜ ᱜᱮᱭᱟ ᱧᱤᱫᱟᱹ ᱵᱮᱲᱟ ᱠᱚᱫᱚ ᱟᱫᱚ ᱚᱱᱟ ᱫᱚ ᱱᱮᱛᱟᱨ ᱫᱚ ᱟᱫᱚ ᱟᱞᱮ ᱥᱮᱫ ᱫᱚ ᱵᱤᱨ ᱫᱤᱥᱚᱢ ᱦᱚᱲ ᱛᱚ ᱟᱫᱚ ᱚᱱᱟ ᱛᱮ ᱦᱟᱹᱛᱤ ᱢᱟᱛᱤ ᱠᱷᱟᱹᱛᱤᱨ ᱛᱮ ᱵᱚᱛᱚᱨ ᱛᱮ ᱫᱚ ᱩᱱᱟᱹᱜ ᱞᱟᱦᱟ ᱞᱮᱠᱟ ᱫᱚ ᱵᱟᱞᱮ ᱪᱟᱞᱟᱜ ᱪᱟᱞᱟᱣ ᱵᱟᱲᱟᱜ ᱜᱮᱭᱟ, ᱚᱫᱚ ᱡᱩᱫᱤ ᱦᱟᱹᱛᱤ ᱢᱟᱛᱤ ᱵᱟᱠᱚ ᱛᱟᱦᱮᱱ ᱢᱟ ᱟᱫᱚ ᱟᱫᱚ ᱵᱟᱞᱮ ᱪᱟ ᱢᱟᱱᱮ ᱪᱟ ᱵᱟᱲᱟᱜ ᱜᱮᱭᱟ ᱟᱫᱚ᱾ ᱡᱩᱫᱤ ᱦᱟᱹᱛᱤ ᱠᱚ ᱛᱟᱦᱮᱱ ᱢᱟ ᱟᱫᱚ ᱵᱟᱞᱮ ᱪᱟᱜ ᱜᱮᱭᱟ ᱟᱫᱚ ᱟᱯᱮ ᱥᱮᱫ ᱫᱚ ᱛᱟᱦᱚᱞᱮ ᱪᱮᱠᱟ ᱪᱮᱞᱮ ᱦᱟᱹᱠᱩ ᱠᱚ ᱧᱟᱢ ᱵᱟᱲᱟᱜ ᱜᱮᱭᱟ ᱛᱟᱦᱚᱞᱮ ᱟᱯᱮ ᱥᱮᱫ ᱫᱚ?
ᱟᱞᱮ ᱥᱮᱫ ᱫᱚ ᱦᱟᱹᱠᱩ ᱵᱚᱞᱛᱮ ᱱᱤᱛᱚᱜ ᱫᱚᱠᱚ ᱧᱟᱢᱚᱜ-ᱟ ᱡᱮᱢᱚᱱ ᱱᱤᱛᱚᱜ ᱫᱚ ᱞᱮᱴᱷᱟ ᱦᱟᱹᱠᱩ ᱫᱚ ᱵᱟᱠᱚ ᱧᱟᱢᱚᱜ-ᱟ ᱾ ᱦᱤᱛᱳᱜ ᱫᱚ ᱩᱱᱠᱩ ᱯᱩᱴᱷᱤ ᱰᱟᱹᱲᱠᱟᱹ ᱦᱟᱹᱠᱩ ᱠᱚ ᱧᱟᱢ ᱵᱟᱲᱟᱜ ᱜᱮᱭᱟ ᱩᱱᱠᱩ ᱡᱟᱦᱟᱸᱭ ᱦᱩᱰᱤᱧ ᱦᱟᱹᱠᱩ ᱠᱚ ᱟᱨᱠᱤ᱾ ᱚᱱᱠᱟ ᱢᱟᱨᱟᱝ ᱦᱟᱹᱠᱩ ᱫᱚ ᱠᱟᱹᱴᱤᱡ ᱫᱚ ᱞᱟᱴᱟ ᱠᱚ ᱢᱮᱱᱟᱜ-ᱟ ᱛᱚ ᱞᱟᱴᱟ ᱠᱚᱨᱮ ᱠᱚ ᱛᱟᱦᱮᱱ ᱜᱮᱭᱟ ᱡᱟ ᱫᱚ ᱥᱤᱛᱩᱝ ᱫᱤᱱ ᱠᱟᱹᱴᱤᱡ ᱞᱮ ᱥᱟᱵ ᱠᱚᱞᱮ ᱪᱟᱞᱟᱜ ᱜᱮᱭᱟ ᱟᱨ ᱛᱟᱦᱚᱞᱮ ᱟᱯᱮ ᱥᱮᱫ ᱫᱚ ᱱᱤᱛᱚᱜ ᱫᱚ ᱪᱤᱞᱮ ᱦᱟᱹᱠᱩ ᱠᱚ ᱧᱟᱢ ᱵᱟᱲᱟᱜ-ᱟ ᱠᱟᱱᱟ?
ᱟᱞᱮ ᱥᱮᱫ ᱢᱟᱱᱮ ᱧᱟᱢᱚᱜ ᱠᱟᱱᱟ ᱠᱚ ᱦᱟᱹᱠᱩ ᱫᱚ ᱵᱚᱞᱛᱮ ᱱᱤᱛᱚᱜ ᱤᱭᱟᱹ ᱠᱚ ᱰᱟᱹᱲᱠᱟᱹ ᱵᱩᱸᱵᱩᱡ ᱾ ᱛᱟᱯᱚᱨᱮ ᱦᱩᱭᱩᱜ ᱠᱟᱱᱟ ᱯᱩᱴᱷᱤ ᱦᱟᱹᱠᱩ ᱠᱚ ᱛᱟᱯᱚᱨᱮ ᱞᱮᱴᱷᱟ ᱦᱟᱹᱠᱩ ᱠᱚᱠᱚ ᱧᱟᱢ ᱵᱟᱲᱟᱜ ᱠᱟᱱᱟ ᱜᱮᱭᱟ ᱚᱱᱠᱟ ᱜᱮ, ᱟᱫᱚ ᱟᱯᱮ ᱥᱮᱫ ᱫᱚ ᱰᱟᱹᱲᱠᱟᱹ ᱠᱚᱫᱚ ᱠᱚ ᱧᱟᱢᱚᱜ ᱜᱮᱭᱟ ᱥᱮ ᱵᱟᱝ?
ᱟᱞᱮ ᱥᱮᱫ ᱫᱚ ᱰᱟᱹᱲᱠᱟᱹ ᱠᱚᱫᱚ ᱠᱚ ᱧᱟᱢ ᱵᱟᱲᱟᱜ ᱜᱮᱭᱟ ᱰᱟᱹᱲᱠᱟᱹ ᱢᱟ ᱡᱚᱢ ᱥᱟᱫ ᱜᱮᱭᱟ ᱾ ᱩᱱᱠᱩ ᱢᱟ ᱠᱷᱩᱵ ᱠᱷᱩᱵ ᱠᱚᱢ ᱠᱚ ᱧᱟᱢᱚᱜ ᱜᱮᱭᱟ ᱛᱟᱯᱚᱨᱮ ᱩᱱᱠᱩ ᱮᱡᱮ ᱮᱡᱮ ᱦᱟᱹᱠᱩ ᱠᱚ ᱵᱮᱥᱤ ᱪᱮᱜ ᱠᱚ ᱧᱟᱢᱚᱜ ᱜᱮᱭᱟ ᱚᱱᱠᱟ ᱴᱮᱝᱽᱨᱟ ᱛᱟᱯᱚᱨ ᱞᱮᱴᱷᱟ ᱦᱟᱹᱠᱩ ᱛᱟᱯᱚᱨᱮ ᱵᱩᱵᱩᱡ ᱦᱟᱹᱠᱩ ᱠᱚ ᱵᱤᱥᱤ ᱠᱚ ᱧᱟᱢ ᱵᱟᱲᱟᱜ ᱟᱯᱮ ᱥᱮᱫ ᱫᱚ ᱩᱱᱠᱩ ᱴᱮᱝᱨᱟ ᱦᱟᱹᱠᱩ ᱠᱚᱫᱚ ᱠᱚ ᱧᱟᱢ ᱵᱟᱲᱟᱜ-ᱟ ᱥᱮ ᱵᱟᱝ?
ᱦᱮᱸ ᱧᱟᱢ ᱵᱟᱲᱟᱜ ᱜᱮᱭᱟ ᱠᱚ ᱟᱞᱮ ᱥᱮᱫ ᱫᱚ᱾ ᱜᱟᱹᱰᱭᱟᱹ ᱠᱚᱨᱮ ᱵᱮᱥᱤ ᱠᱚ ᱧᱟᱢᱚᱜ ᱜᱮᱭᱟ ᱩᱱᱠᱩ ᱫᱚ ᱜᱟᱹᱰᱭᱟᱹ ᱛᱥᱯᱚᱨᱮ ᱡᱟᱦᱟ ᱠᱚ ᱞᱮᱭᱟ ᱵᱟᱸᱫᱷ ᱯᱩᱠᱷᱨᱤ ᱚᱱᱟ ᱠᱚᱨᱮ ᱵᱤᱥᱤ ᱠᱚ ᱧᱟᱢ ᱵᱟᱲᱟᱜ ᱜᱮᱭᱟ᱾
ᱛᱚ ᱟᱫᱚ ᱚᱱᱟ ᱟᱨ ᱟᱞᱮ ᱥᱮᱫ ᱫᱚᱻ ᱢᱟᱴᱷ ᱠᱷᱮᱛ ᱠᱚᱨᱮ ᱵᱟᱠᱚ ᱧᱟᱢ ᱵᱟᱲᱟᱜ-ᱟ ᱩᱱᱠᱩ ᱫᱚ ᱟᱞᱮ ᱥᱮᱫ ᱫᱚ ᱢᱟᱴᱷ ᱠᱷᱮᱛ ᱠᱚᱨᱮ ᱠᱚ ᱧᱟᱢ ᱵᱟᱲᱟᱜ ᱜᱮᱭᱟ᱾
ᱦᱩᱸ ᱾ ᱚ ᱛᱟᱦᱚᱞᱮ ᱟᱯᱮ ᱥᱮᱫ ᱫᱚ ᱛᱟᱦᱚᱞᱮ ᱩᱱᱠᱩ ᱢᱟᱱᱮ ᱡᱟᱦᱟᱸ ᱠᱚ ᱞᱟᱹᱭᱟ ᱠᱩᱪᱞᱟᱹ ᱠᱩᱪᱞᱟᱹ ᱠᱚᱫᱚ ᱠᱚ ᱧᱟᱢ ᱵᱟᱲᱟᱜ ᱜᱮᱭᱟ ᱠᱚ?
ᱵᱟᱝ ᱵᱟᱝ ᱠᱩᱪᱞᱟᱹ ᱠᱚᱫᱚ ᱠᱟᱹᱴᱤᱡ ᱠᱩᱪᱞᱟᱹ ᱠᱚᱫᱚ ᱞᱟᱹᱭ ᱵᱚᱞᱛᱮ ᱩᱱᱠᱩ ᱫᱚ ᱠᱟᱹᱴᱤᱡ ᱵᱮᱥᱤ ᱧᱚᱜ ᱡᱩᱫᱤ ᱵᱮᱥᱤ ᱧᱚᱜ ᱮ ᱵᱳᱱᱱᱟᱹᱭᱟ ᱛᱟᱦᱚᱞᱮ ᱠᱩᱪᱞᱟᱹ ᱠᱚᱫᱚ ᱵᱟᱠᱚ ᱧᱟᱢᱚᱜ ᱜᱮᱭᱟ ᱵᱟᱠᱷᱟᱱ ᱡᱩᱫᱤ ᱠᱚᱢ ᱧᱚᱜ ᱫᱟᱜ ᱥᱩᱢᱩᱝ ᱦᱩᱲᱩ ᱨᱚᱦᱚᱭ ᱥᱩᱢᱩᱝ ᱫᱟᱹᱜ ᱠᱷᱟᱭ ᱵᱟᱹᱭ ᱵᱩᱱᱲᱟᱹᱭᱟ ᱛᱟᱦᱚᱞᱮ ᱵᱟᱠᱚ ᱧᱟᱢᱚᱜ ᱜᱮᱭᱟ, ᱟᱯᱮ ᱥᱮᱫ ᱫᱚ ᱠᱚ ᱧᱟᱢ ᱵᱟᱲᱟᱜ ᱜᱮᱭᱟ ᱥᱮ?
ᱦᱮᱸ ᱦᱮᱸ ᱟᱞᱮ ᱥᱮᱫ ᱨᱮᱫᱚ ᱠᱚ ᱧᱟᱢ ᱵᱟᱲᱟᱜ ᱜᱮᱭᱟ ᱛᱚᱰᱮ ᱾ ᱡᱟ ᱦᱩᱭᱩᱜ ᱠᱟᱱᱟ ᱞᱚᱥᱚᱫ ᱠᱚᱨᱮ ᱢᱟᱱᱮ ᱵᱟᱹᱫ ᱵᱟᱹᱭᱦᱟᱹᱲ ᱠᱚᱨᱮ ᱥᱤ ᱦᱩᱭᱩᱜ ᱠᱟᱱᱟ ᱛᱚ ᱚᱱᱠᱟᱱ ᱴᱟᱭᱤᱢ ᱨᱮᱫᱚ ᱵᱟᱹᱫᱽ ᱵᱟᱹᱭᱦᱟᱹᱲ ᱨᱮ ᱞᱚᱥᱚᱫ ᱠᱷᱚᱱᱟᱜ ᱦᱚᱸ ᱦᱟᱹᱠᱩ ᱩᱱᱠᱩ ᱛᱩᱫ ᱵᱟᱲᱟᱜ ᱜᱮᱭᱟ᱾
ᱟᱪᱪᱷᱟ ᱟᱪᱪᱷᱟ ᱟᱫᱚ ᱤᱭᱟᱹ ᱠᱚᱫᱚ ᱚᱱᱠᱟ ᱛᱟᱦᱚᱞᱮ ᱠᱩᱪᱞᱟᱹ ᱠᱚᱫᱚ ᱪᱮᱫ ᱞᱮᱠᱟ ᱠᱟᱛᱮ ᱯᱮ ᱡᱚᱢ ᱠᱚᱜᱮᱭᱟ ᱥᱮ ᱵᱟᱝ-ᱟ ᱟᱯᱮ ᱫᱚ
ᱠᱩᱪᱞᱟᱹ ᱫᱚ ᱟᱞᱮ ᱫᱚ ᱦᱟᱹᱠᱩ ᱞᱮᱠᱟ ᱜᱮᱞᱮ ᱥᱟᱯᱷᱟ ᱠᱚ ᱜᱮᱭᱟ ᱵᱚᱦᱚᱜ ᱫᱚᱞᱮ ᱵᱟᱛ ᱛᱟᱠᱚᱶᱟ ᱛᱚ ᱠᱩᱪᱞᱟᱹ ᱦᱟᱹᱠᱩᱶᱟᱜ ᱠᱚ ᱫᱚ ᱵᱚᱦᱚᱜ ᱠᱚᱫᱚ ᱵᱟᱛ ᱟᱪᱪᱷᱟ ᱟᱫᱚ ᱢᱟᱱᱮ ᱪᱩᱯᱤ ᱠᱚᱫᱚ ᱠᱤ ᱛᱟᱦᱮ ᱪᱩᱯᱤ ᱠᱚ ᱛᱟᱯᱚᱨᱮ ᱥᱟᱯᱷᱟ ᱠᱟᱛᱮᱫ ᱪᱮᱛᱟᱱ ᱨᱮ ᱪᱷᱟᱞ ᱠᱤ ᱦᱟᱞᱠᱟ ᱦᱟᱨᱛᱟ ᱚᱴᱟᱝ ᱤᱭᱟᱹ ᱠᱟᱛᱮ ᱪᱷᱟᱰᱟ ᱠᱟᱛᱮᱜ ᱯᱩᱨᱟᱹ ᱚᱱᱠᱟ ᱠᱟᱛᱮᱜ ᱞᱮ ᱤᱭᱟᱹ ᱠᱚᱣᱟ ᱛᱟᱯᱚᱨᱮ ᱵᱷᱟᱹᱡᱤ ᱢᱟᱹᱡᱤ ᱠᱟᱛᱮᱜ ᱛᱟᱯᱚᱨᱮ ᱵᱷᱟᱡᱮ ᱢᱟᱹᱡᱮ ᱛᱟᱯᱚᱨᱮ ᱵᱷᱟᱹᱡᱤ ᱠᱟᱛᱮᱜ ᱛᱟᱯᱚᱨᱮ ᱥᱟᱥᱟᱝ ᱵᱩᱞᱩᱝ ᱢᱟᱹᱨᱤᱡ ᱥᱟᱶᱛᱮ
ᱟᱪᱪᱷᱟ ᱟᱪᱪᱷᱟ ᱟᱨ ᱤᱭᱟ. ᱠᱚᱫᱚ ᱛᱟᱦᱚᱞᱮ ᱚᱱᱟ ᱤᱭᱟ. ᱠᱚᱫᱚ ᱠᱩᱪᱞᱟ. ᱠᱚᱫᱚ ᱪᱮᱫ ᱟᱛᱮᱯᱮ ᱩᱛᱩ ᱠᱚᱣᱟ ᱟᱞᱮᱥᱮᱫ ᱫᱚ ᱚᱱᱠᱟ ᱡᱮᱢᱚᱱ ᱢᱟᱨᱮ ᱡᱚᱡᱚ ᱞᱮ ᱫᱚᱦᱚ ᱠᱟᱜᱼᱟ ᱡᱚᱡᱚ ᱦᱟᱞᱟᱝ ᱠᱟᱛᱮᱜ ᱚᱱᱟ ᱯᱚᱴᱞᱟ ᱠᱟᱛᱮᱜ ᱤᱭᱮ ᱨᱮ ᱥᱟᱨᱡᱚᱢ ᱯᱷᱩᱲᱩᱜ ᱨᱮ ᱟᱫᱚ ᱚᱱᱟ ᱢᱟᱨᱮ ᱡᱚᱡᱚ ᱟᱛᱮ ᱜᱮᱞᱮ ᱩᱛᱩ ᱠᱚᱣᱟ ᱛᱟᱦᱚᱞᱮ ᱟᱯᱮᱥᱮᱫ ᱫᱚ ᱪᱮᱫᱠᱟ ᱠᱚ ᱩᱛᱩ ᱵᱟᱲᱟ ᱠᱚᱣᱟ ᱟᱭᱳ ᱛᱟᱠᱚ?
ᱢᱟ ᱟᱞᱮ ᱦᱚᱸ ᱚᱱᱠᱟ ᱜᱮ ᱡᱚᱡᱚ ᱢᱚᱡᱚ ᱟᱛᱮ ᱪᱮᱫ ᱠᱚ ᱢᱮᱥᱟ ᱠᱟᱛᱮᱜ ᱚᱱᱠᱟᱞᱮ ᱩᱛᱩ ᱵᱟᱲᱟ
ᱟᱪᱪᱷᱟ ᱦᱮᱸ
ᱛᱟᱦᱚᱞᱮ ᱟᱵᱚ ᱫᱚ ᱛᱟᱦᱚᱞᱮ ᱜᱚᱝ ᱜᱚᱝᱠᱮ ᱟᱯᱮ ᱥᱮᱫ ᱫᱚ ᱛᱟᱦᱚᱞᱮ ᱦᱟᱹᱠᱩ ᱥᱟᱵ ᱠᱚᱫᱚ ᱢᱟᱱᱮ ᱟᱹᱭᱩᱵ ᱵᱮᱲᱟ ᱵᱟᱠᱚ ᱟᱫᱚ ᱟᱯᱮ ᱥᱮᱫ ᱴᱟᱴ ᱠᱟᱴ ᱠᱟᱴᱠᱚᱢ ᱠᱚᱫᱚᱠᱚ ᱧᱟᱢᱚᱜ ᱜᱮᱭᱟ ᱥᱮ ᱵᱟᱝ ᱠᱟᱴᱠᱚᱢ ᱠᱚ ᱫᱚ?
ᱦᱮᱸ ᱠᱟᱴᱠᱚᱢ ᱫᱚ ᱦᱩᱭᱩᱜ ᱠᱟᱱᱟ ᱩᱱᱠᱩ ᱤᱭᱟ. ᱠᱟᱴᱠᱚᱢ ᱠᱚ ᱧᱟᱢᱚᱜ ᱜᱮᱭᱟ ᱤᱭᱟ. ᱵᱟᱹᱫ ᱠᱟᱴᱠᱚᱢ ᱛᱟᱨᱯᱚᱨᱮ ᱫᱷᱤᱨᱤ ᱠᱟᱴᱠᱚᱢ ᱠᱚᱫᱚ ᱠᱷᱩᱵ ᱠᱚᱢ ᱠᱚ ᱧᱟᱢᱚᱜ ᱜᱮᱭᱟ ᱛᱟᱦᱚᱞᱮ ᱟᱯᱮᱥᱮᱫ ᱫᱚ ᱩᱱᱠᱩ ᱫᱷᱤᱨᱤ ᱠᱟᱴᱠᱚᱢ ᱠᱚᱫᱚ ᱠᱚ ᱧᱟᱢ ᱵᱟᱲᱟᱜ ᱜᱮᱭᱟ ᱥᱮ ᱵᱟᱝ ᱟᱨ ᱨᱤᱫ ᱠᱟᱛᱮ ᱯᱮ ᱡᱚᱢ‌ ᱵᱟᱲᱟ ᱠᱟᱜ ᱠᱚ ᱜᱮᱭᱟ ᱥᱮ ᱵᱟ
ᱦᱮᱸ ᱦᱮᱸ ᱟᱞᱮ ᱦᱚᱸ ᱢᱟᱱᱮ ᱡᱚᱢ ᱵᱟᱲᱟ ᱠᱟᱜ ᱠᱚᱣᱟᱞᱮ ᱨᱤᱫ ᱠᱟᱛᱮᱜ ᱫᱚ ᱟᱫᱚ ᱨᱤᱫ ᱵᱟᱲᱟ ᱠᱟᱛᱮ ᱚᱱᱟ ᱫᱚ ᱡᱚᱡᱚ ᱢᱟᱡᱳ ᱯᱚᱨᱮ ᱦᱩᱭᱩᱜ ᱠᱟᱱᱟ ᱟᱢᱲᱟ ᱟᱢᱲᱟ ᱛᱮᱞᱮ ᱨᱤᱫ ᱵᱟᱲᱟ ᱠᱟᱜ ᱠᱚᱣᱟ ᱟᱹᱰᱤ ᱵᱟᱨ ᱛᱟᱯᱚᱨᱮ ᱡᱚᱡᱚ ᱛᱮᱫᱚ ᱢᱟᱱᱮ ᱴᱚᱠ ᱴᱚᱠ ᱵᱩᱡᱷᱟ. ᱜ ᱟᱥᱮ ᱚᱱᱟ ᱠᱷᱟᱹᱛᱤᱨ ᱩᱱᱟ. ᱜ ᱫᱚ ᱵᱟᱞᱮ ᱤᱭᱟ. ᱠᱚᱣᱟ ᱴᱚᱠ ᱛᱮᱫᱚ ᱟᱫᱚ ᱚᱱᱟ ᱠᱷᱟᱹᱛᱤᱨ ᱴᱚᱠ ᱴᱚᱠ ᱟᱞᱤᱧ ᱫᱚ ᱵᱟᱞᱤᱧ ᱠᱩᱥᱤ ᱟ ᱥᱮ ᱴᱚᱠ ᱡᱚᱢ ᱠᱚᱫᱚ ᱟᱫᱚ
ᱟᱪᱪᱷᱟ ᱟᱪᱪᱷᱟ ᱦᱮᱸ ᱦᱮᱸ ᱟᱪᱪᱷᱟ ᱛᱟᱦᱚᱞᱮ ᱤᱭᱟᱹ ᱠᱚᱫᱚ ᱚᱱᱠᱟ ᱤᱭᱟᱹ ᱠᱚᱫᱚ ᱩᱱᱠᱩ ᱞᱮᱴᱷᱟ ᱦᱟᱠᱳ ᱥᱤᱯᱤ ᱵᱟᱲᱟ ᱠᱟᱛᱮ ᱡᱚᱢ ᱞᱮᱴᱷᱟ ᱦᱟᱠᱩ ᱠᱚᱫᱚ ᱥᱤᱯᱤ ᱵᱟᱲᱟ ᱠᱟᱛᱮ ᱵᱤᱱ ᱡᱚᱢ ᱵᱟᱲᱟ ᱟᱠᱟᱫ ᱠᱚᱣᱟ ᱥᱮ ᱵᱟᱝ
ᱦᱮᱸ ᱡᱚᱢ ᱵᱟᱲᱟ ᱦᱩᱭ ᱠᱟᱱᱟ ᱦᱟᱹᱠᱩ ᱠᱚᱫᱚ ᱞᱮᱴᱷᱟ ᱦᱟᱹᱠᱩ ᱠᱚᱫᱚ ᱥᱤᱯᱤ ᱵᱟᱲᱟ ᱠᱟᱛᱮᱜ
ᱟᱪᱪᱷᱟ ᱟᱪᱪᱷᱟ ᱟᱪᱪᱷᱟ
ᱢᱟᱱᱮ ᱡᱮᱢᱚᱱ ᱦᱟᱹᱠᱩ ᱚᱱᱮ ᱡᱮᱢᱚᱱ ᱠᱚᱛᱮᱠ ᱜᱩᱞᱳ ᱡᱮᱢᱚᱱ ᱢᱟᱱᱮ ᱩᱱᱠᱩ ᱠᱟᱴᱠᱚᱢ ᱠᱚ ᱨᱤᱫ ᱠᱟᱛᱮᱜ ᱞᱮ ᱡᱚᱢ ᱵᱟᱲᱟ ᱠᱚ ᱜᱮᱭᱟ ᱛᱟᱨᱯᱚᱨᱮ ᱦᱟᱹᱠᱩ ᱫᱚ ᱢᱟᱱᱮ ᱰᱟᱹᱲᱠᱟᱹ ᱦᱟᱠᱳ ᱡᱚᱢ ᱞᱟᱜ ᱟᱛᱮ ᱟᱫᱚ ᱞᱟᱜ ᱠᱟᱛᱮ ᱜᱮ ᱵᱷᱟᱜᱮ ᱵᱩᱡᱟᱹ ᱟ ᱚᱱᱟ ᱠᱷᱟᱹᱛᱤᱨ
ᱦᱮᱸ ᱟᱞᱮ ᱥᱮᱫ ᱫᱚ ᱞᱟᱫ ᱵᱚᱞᱛᱮ ᱤᱭᱟᱹ ᱨᱮᱞᱮ ᱞᱟᱫ ᱠᱚᱣᱟ ᱚᱱᱟ ᱤᱭᱟᱹ ᱨᱮ ᱤᱭᱟ. ᱨᱮ ᱤᱭᱟᱹ ᱥᱟᱥᱟᱝ ᱥᱟᱠᱟᱢ ᱵᱮᱱ ᱧᱮᱞ ᱠᱟᱜ ᱜᱮ ᱚᱱᱟ ᱥᱟᱥᱟᱝ ᱥᱟᱠᱟᱢ ᱨᱮᱜᱮᱞᱮ ᱞᱟᱫ ᱠᱚᱣᱟ ᱟᱫᱚ ᱟᱯᱮ ᱫᱚ ᱪᱮᱫ ᱥᱟᱠᱟᱢ ᱨᱮᱯᱮ? ᱞᱟᱫ ᱠᱚᱣᱟ ᱥᱟᱥᱟᱝ ᱥᱟᱠᱟᱢ ᱨᱮᱜᱮ ᱥᱮ ᱥᱟᱨᱡᱚᱢ ᱥᱟᱠᱟᱢ ᱨᱮᱜᱮ?
ᱟᱞᱮ ᱫᱚ ᱟᱞᱮ ᱥᱮᱫ ᱵᱤᱨ ᱫᱤᱥᱚᱢ ᱨᱮᱛᱚ ᱟᱫᱚ ᱥᱟᱨᱡᱚᱢ ᱥᱟᱠᱟᱢ ᱵᱷᱟᱜᱮᱜᱼᱟ ᱥᱟᱨᱡᱚᱢ ᱥᱟᱠᱟᱢ ᱜᱮ ᱢᱟᱱᱮ ᱥᱟᱨᱡᱚᱢ ᱥᱟᱠᱟᱢ ᱛᱮᱜᱮ ᱞᱟᱫ ᱵᱟᱲᱟ ᱠᱚᱜᱮᱭᱟ
ᱟᱪᱪᱷᱟ ᱟᱪᱪᱷᱟ ᱟᱪᱪᱷᱟ ᱛᱟᱦᱚᱞᱮ ᱤᱭᱟᱹ ᱠᱚᱫᱚ ᱛᱟᱦᱚᱞᱮ ᱩᱱᱠᱩ ᱤᱭᱟᱹ ᱜᱟᱞᱟᱭ ᱦᱟᱹᱠᱩ ᱠᱚᱫᱚ ᱵᱤᱱ ᱧᱮᱞ ᱠᱟᱫ ᱠᱚᱣᱟ ᱥᱮ ᱵᱟᱝ ᱜᱟᱞᱟᱭ ᱦᱟᱹᱠᱩ? ᱩᱱᱠᱩ ᱦᱚᱸ ᱞᱟᱫ ᱟᱹᱰᱤ ᱪᱚᱨᱚᱠ ᱠᱚ ᱵᱩᱡᱷᱟᱹᱜᱼᱟ᱾ ᱟᱨ ᱤᱭᱟᱹ ᱦᱚᱸᱠᱚ ᱥᱚᱲᱮ ᱥᱚᱲᱮ, ᱥᱚᱲᱮ ᱦᱚᱸᱠᱚ ᱥᱳᱲᱮ ᱵᱟᱲᱟ ᱠᱚᱜᱭᱟ᱾ ᱛᱟᱦᱚᱞᱮ ᱟᱯᱮ ᱩᱱᱠᱩ ᱜᱟᱞᱟᱭ ᱦᱟᱹ ᱠᱚ ᱫᱚᱯᱮ ᱥᱚᱲᱮ ᱵᱟᱲᱟ ᱠᱟᱫ ᱠᱚᱣᱟ ᱥᱮ?
ᱦᱮᱸ ᱦᱮᱸ, ᱜᱟᱞᱟᱭ ᱦᱟᱹᱠᱩ ᱜᱮᱞᱮ ᱥᱚᱲᱮ ᱵᱟᱲᱟ ᱠᱟᱫ ᱠᱚᱣᱟ ᱾ᱟᱫᱚ ᱥᱚᱲᱮ ᱫᱚ ᱩᱱᱟᱹᱜ ᱫᱚ ᱵᱷᱟᱹᱞᱤ ᱪᱮ ᱚᱱᱟ ᱦᱚᱛᱮᱡ ᱛᱮ ᱟᱫᱚ ᱚᱲᱟᱜ ᱵᱟᱠᱩ ᱥᱚᱲᱮ ᱵᱟᱲᱟᱭ ᱜᱮᱭᱟ᱾ ᱛᱟᱦᱚᱞᱮ ᱛᱟᱦᱚᱞᱮ ᱟᱯᱮ ᱥᱮᱫ ᱫᱚ ᱱᱩᱠᱩ ᱠᱳᱭ ᱦᱟᱠᱩ ᱠᱚᱫᱚ ᱠᱚ ᱧᱟᱢ ᱜᱮᱭᱟ ᱵᱟᱝ? ᱡᱟᱦᱟ ᱠᱚ ᱞᱟᱹᱭᱟ ᱦᱟᱱᱮ ᱠᱳᱭ ᱫᱟᱨᱮ ᱨᱮᱠᱚ ᱫᱮᱡ ᱫᱟᱲᱮᱭᱟᱜ ᱠᱚᱣᱟ ᱩᱱᱠᱩ ᱦᱟᱹᱠᱩ ᱠᱚᱫᱚ?
ᱟᱫᱚ ᱩᱱᱠᱩ ᱫᱚ, ᱟᱫᱚ ᱩᱱᱠᱩ ᱫᱚ ᱠᱷᱩᱵ ᱠᱚᱢ ᱠᱚ ᱧᱟᱢᱚᱜ ᱜᱮᱭᱟ ᱟᱞᱮ ᱥᱮ ᱢᱟ ᱫᱚ ᱩᱱᱟᱹᱜ ᱫᱚ ᱵᱟᱠᱚ ᱧᱟᱢᱚᱜ ᱜᱮᱭᱟ, ᱟᱫᱚ ᱟᱯᱮ ᱥᱮᱫ ᱫᱚ ᱪᱮᱫ ᱠᱟ ᱠᱚ ᱧᱟᱢᱚᱜᱼᱟ? ᱩᱱᱠᱩ ᱢᱟ ᱠᱷᱩᱵ ᱠᱚᱢ ᱠᱚ ᱧᱟᱢᱚᱜᱼᱟ ᱟᱞᱮᱥᱮᱫ ᱫᱚ᱾
ᱵᱟᱝ ᱟᱞᱮ ᱥᱮᱫ ᱠᱚᱫᱚ ᱠᱚ ᱧᱟᱢ ᱵᱟᱲᱟᱜ ᱜᱮᱭᱟ ᱵᱷᱟᱜᱤ ᱜᱮᱭᱟ ᱟᱞᱮ ᱥᱮᱫ ᱫᱚ ᱢᱟᱱᱮ ᱛᱟᱞᱮ ᱫᱟᱨᱮ ᱠᱚ ᱵᱮᱥᱤ ᱠᱚ ᱢᱮᱱᱟᱜᱼᱟ ᱛᱚ ᱚᱱᱟ ᱠᱷᱚᱛᱤᱨ ᱛᱮ ᱚᱱᱟ ᱫᱟᱨᱮ ᱟᱞᱮ ᱥᱮᱫ ᱫᱚ ᱟᱨ ᱵᱟᱸᱫ ᱠᱚ ᱵᱟᱸᱫᱷ ᱠᱚ ᱢᱮᱱᱟᱜᱼᱟ, ᱛᱟᱨᱯᱚᱨᱮ ᱠᱮᱱᱮᱞ ᱠᱮᱱᱮᱞ ᱨᱮᱱᱟᱜ ᱫᱟᱜ ᱠᱚ ᱦᱤᱡᱩᱜᱼᱟ ᱛᱚ᱾ ᱠᱮᱱᱮᱞ ᱨᱮᱱᱟᱜ ᱫᱟᱜ ᱨᱮᱫᱚ ᱵᱷᱟᱜᱤ ᱜᱮ ᱠᱳᱭ ᱦᱟᱹᱠᱩ ᱠᱚᱫᱚ ᱦᱮᱡ ᱵᱟᱲᱟᱜ ᱜᱮᱭᱟ ᱠᱚ ᱟᱞᱮ ᱥᱮᱫ ᱫᱚ᱾ ᱟᱫᱚᱢ, ᱢᱟᱨᱟᱝ ᱢᱟᱨᱟᱝ ᱠᱚ ᱦᱤᱡᱩᱜᱼᱟ ᱟᱫᱚ ᱩᱱᱠᱩ ᱫᱚ ᱢᱟᱱᱮ ᱥᱟᱵ ᱫᱚ ᱵᱟᱞᱮ ᱫᱟᱲᱮᱭᱟ ᱠᱚ ᱜᱮᱭᱟ᱾ ᱠᱮᱱᱮᱞ ᱨᱮᱱᱟᱜ ᱫᱟᱜᱽ ᱫᱚ ᱟᱹᱰᱤ ᱡᱳᱨᱮ ᱦᱤᱡᱩᱜ ᱜᱮᱭᱟ ᱚᱱᱟ ᱛᱚ ᱚᱱᱟ ᱠᱷᱟᱹᱛᱤᱨ ᱛᱮ ᱵᱟᱞᱮ ᱥᱟᱵ ᱟᱫᱚ
ᱡᱟᱞ ᱠᱚᱫᱚ ᱯᱮ ᱵᱟᱯᱮ ᱪᱟᱯᱟᱫ ᱜᱮᱭᱟ ᱩᱱᱠᱩ ᱢᱟᱨᱟᱝ ᱦᱟᱹᱠᱩ ᱥᱟᱵ ᱞᱟᱹᱜᱤᱫ ᱡᱮ ᱠᱮᱞᱟ ᱨᱮᱱᱟᱜ ᱫᱟᱜ ᱦᱤᱡᱩᱜ ᱚᱱᱟ ᱢᱟᱨᱟᱝ ᱦᱟᱹᱠᱩ ᱠᱚᱠᱚ ᱯᱟᱨᱚᱢᱚᱜᱼᱟ, ᱵᱟᱯᱮ ᱥᱟᱵ ᱠᱚᱜᱮᱭᱟ ᱚᱱᱠᱟ ᱢᱟᱨᱟᱝ ᱦᱟᱹᱠᱩ ᱠᱚᱫᱚ?
ᱦᱮᱸ ᱦᱮᱸ, ᱥᱟᱵ ᱵᱟᱲᱟ ᱫᱚᱞᱮ ᱥᱟᱵ ᱵᱟᱲᱟ ᱠᱚᱜᱮᱭᱟ ᱟᱫᱚ ᱫᱟᱸᱛ ᱢᱟᱱᱮ ᱢᱤᱜ ᱫᱷᱟᱨᱮ ᱟᱴᱠᱚᱠ ᱠᱟᱛᱮᱜ ᱜᱮ ᱵᱟᱹᱫ ᱠᱷᱟᱹᱲ ᱢᱟᱱᱮ ᱵᱟᱹᱫᱽ ᱥᱮ ᱤᱫᱤᱭ ᱦᱩᱭᱩᱜᱼᱟ, ᱵᱟᱭ ᱦᱩᱭᱩᱜᱼᱟ ᱫᱟᱜ ᱠᱚᱫᱚ, ᱚᱱᱟ ᱠᱷᱟᱹᱛᱤᱨ ᱛᱮ ᱢᱟᱱᱮ ᱵᱟᱹᱫ ᱠᱚ ᱵᱟᱹᱭ ᱠᱟᱛᱮᱜ ᱚᱱᱟ ᱫᱷᱟᱨᱮᱱ ᱱᱮᱴ ᱵᱟᱠᱷᱟᱱ ᱡᱦᱟᱞ ᱞᱮ ᱚᱰᱟᱜ ᱚᱱᱟ ᱫᱷᱟᱨᱮ ᱟᱫᱚ ᱚᱱᱠᱟ ᱛᱮᱜᱞᱮ ᱥᱟᱵ ᱵᱟᱲᱟ ᱠᱚᱜᱮᱭᱟ᱾
ᱟᱪᱪᱷᱟ ᱟᱪᱪᱷᱟ, ᱟᱨ ᱮᱡᱮ ᱠᱚᱫᱚ ᱛᱟᱦᱚᱞᱮ ᱚᱱᱠᱟ ᱱᱟᱹᱭ ᱜᱟᱰᱟ ᱠᱚᱫᱚ ᱵᱟᱹᱱᱩᱜᱼᱟ ᱛᱟᱦᱚᱞᱮ?
ᱩᱸ ᱦᱩ ᱱᱟᱹᱭ ᱜᱟᱰᱟ ᱠᱚᱫᱚ ᱢᱮᱱᱟᱜ ᱜᱮᱭᱟ ᱫᱷᱚᱱ, ᱱᱟᱭ ᱫᱚ ᱵᱟᱹᱱᱩᱜ ᱜᱮᱭᱟ ᱟᱞᱮ ᱥᱮᱡ ᱫᱚ ᱱᱟᱹᱭ ᱛᱚ ᱥᱟᱺᱜᱤᱧ ᱜᱮᱭᱟ ᱥᱚᱨ ᱥᱩᱯᱩᱨ ᱱᱟᱹᱭ ᱠᱚᱫᱚ ᱵᱟᱱᱩᱜ ᱜᱮᱭᱟ ᱟᱫᱚ᱾ ᱟᱯᱮ ᱥᱮᱡ ᱫᱚ ᱱᱟᱹᱭ ᱫᱚ ᱛᱤᱱᱟᱜ ᱥᱟᱝᱜᱤᱧ?
ᱦᱮᱸ ᱟᱞᱮ ᱥᱮᱫ ᱦᱚᱸ ᱥᱟᱺᱜᱤᱧ ᱜᱮᱭᱟ, ᱛᱟᱯᱚᱨᱮ ᱚᱱᱠᱟ ᱤᱱᱟᱹᱛᱮ ᱫᱚ ᱢᱟᱨᱟᱝ ᱦᱟᱹᱠᱩ ᱠᱚᱫᱚ ᱥᱮᱨᱚᱠᱚᱢ ᱵᱟᱠᱚ ᱦᱤᱡᱩᱜ ᱜᱮᱭᱟ ᱩᱱᱠᱩ ᱡᱟᱦᱟᱸᱭ ᱠᱟᱹᱴᱤᱡ ᱦᱟᱹᱠᱩ ᱜᱮᱠᱚ ᱦᱤᱡᱩᱜ ᱜᱮᱭᱟ᱾ ᱟᱫᱚ ᱤᱱᱟᱹᱛᱮ ᱱᱟᱹᱭ ᱥᱮᱫ ᱠᱚ ᱪᱟᱞᱟᱜ ᱜᱮᱭᱟ ᱟᱞᱮ ᱥᱮᱫ ᱨᱮᱱ ᱡᱮᱢᱚᱱ ᱢᱤᱫᱴᱟᱝ ᱟᱛᱩ ᱨᱮᱱ ᱦᱚᱲ ᱠᱚ ᱪᱟᱞᱟᱜᱼᱟ ᱚᱱᱠᱟ ᱡᱮ ᱤᱭᱟᱹ ᱠᱟᱛᱮ ᱡᱚᱢᱚᱠ ᱠᱟᱛᱮ ᱯᱚᱸᱪᱤᱥ, ᱠᱩᱲᱤ ᱯᱚᱸᱪᱤᱥ ᱡᱚᱱ ᱜᱟᱱ ᱩᱱᱟᱹᱜ ᱜᱟᱱ ᱠᱚ ᱪᱟᱞᱟᱜᱼᱟ ᱠᱚ ᱦᱟᱹᱠᱩ ᱥᱟᱵ ᱾ᱟᱫᱚ ᱟᱯᱮ ᱥᱮᱫ ᱫᱚ ᱪᱮᱫᱠᱟ ᱠᱚ ᱪᱟᱞᱟᱣ ᱵᱟᱲᱟᱜᱼᱟ ᱥᱮ ᱯᱮ ᱥᱮ ᱵᱟᱝ ᱠᱟ ᱦᱟᱹᱠᱩ ᱥᱟᱵ ᱠᱚᱫᱚ?
ᱦᱮᱸ ᱦᱮᱸ, ᱟᱞᱮ ᱫᱚᱞᱮ ᱪᱟᱜ ᱵᱟᱲᱟᱜ ᱜᱮᱭᱟ ᱦᱟᱹᱠᱩ ᱥᱟᱵ ᱠᱚᱫᱚ ᱾ ᱥᱟᱸᱜᱮ ᱦᱚᱲ ᱛᱮᱞᱮ ᱪᱟᱜ ᱵᱟᱲᱟ ᱟᱹᱰᱤ ᱦᱚᱲ ᱛᱚ ᱟᱫᱚ ᱟᱫᱚ ᱢᱟᱱᱮ ᱩᱱᱟᱹᱜ ᱥᱩᱨ ᱵᱟᱢ ᱯᱩᱠᱷᱨᱤᱤ ᱠᱚᱫᱚ ᱡᱟᱦᱟᱸ ᱠᱚᱨᱮ ᱢᱟᱱᱮ ᱫᱟᱜ ᱠᱚ ᱵᱤᱥᱤ ᱵᱮᱥᱤ ᱠᱚ ᱧᱟᱢᱚᱜ ᱜᱮᱭᱟ ᱚᱱᱠᱟᱱ ᱡᱟᱭᱜᱟ ᱨᱮᱨᱮ ᱵᱤᱥᱤ ᱪᱟ ᱵᱟᱲᱟᱭ ᱜᱮᱭᱟ ᱟᱫᱚ ᱟᱫᱚ ᱟᱯᱮ ᱥᱮᱫ ᱫᱚ ᱪᱤᱠᱠᱟ ᱠᱚ ᱵᱷᱟᱜᱽ ᱜᱮᱭᱟ ᱢᱟᱱᱮ ᱦᱟᱹᱠᱩ ᱠᱚ ᱥᱟᱜ ᱢᱤ ᱡᱟᱭᱜᱟ ᱨᱮ ᱦᱟᱠᱩ ᱪᱤᱠᱠᱟ ᱠᱚ ᱵᱷᱟᱜᱽ ᱵᱟᱲᱟᱜ?
ᱦᱮᱸ ᱟᱞᱮ ᱥᱮᱫ ᱫᱚ ᱵᱷᱟᱜ ᱵᱚᱞ ᱡᱟᱦᱟᱸᱭ ᱩᱱᱠᱩ ᱠᱟᱹᱴᱤᱡ ᱦᱟᱹᱠᱩ ᱠᱟᱹᱴᱤᱡ ᱦᱟᱹᱠᱩ ᱫᱚ ᱯᱩᱨᱟᱹ ᱠᱚ ᱵᱷᱟᱜᱽ ᱠᱮᱜ ᱠᱚᱣᱟ ᱡᱟᱣᱨᱟ ᱠᱟᱛᱮᱜ ᱟᱨ ᱡᱟᱦᱟᱸᱭ ᱢᱟᱨᱟᱝ ᱦᱟᱹᱠᱩ ᱠᱚ ᱛᱟᱦᱮᱱᱟ ᱩᱱᱠᱩ ᱫᱚ ᱜᱮᱫ ᱵᱷᱤᱱᱛᱤ ᱛᱮ ᱜᱮᱫ ᱠᱟᱛᱮ ᱠᱚ ᱵᱷᱟᱜᱽ ᱠᱚᱣᱟ ᱟᱨ ᱮᱱᱮᱠᱷᱟᱱ ᱫᱚ ᱢᱟᱨᱟᱝ ᱦᱟᱹᱠᱩ ᱫᱚ ᱡᱷᱚᱛᱚ ᱜᱮᱛᱚ ᱥᱚᱢᱟᱱ ᱢᱟᱨᱟᱝ ᱦᱩᱰᱤᱧ ᱠᱚ ᱛᱟᱦᱮᱱ ᱜᱮᱭᱟ ᱜᱮᱫ ᱠᱟᱛᱮ ᱠᱚ ᱵᱷᱟᱜᱽ ᱠᱚᱣᱟ ᱾ᱛᱟᱦᱚᱞᱮ ᱟᱯᱮ ᱥᱮᱫ ᱫᱚ ᱪᱮᱫ ᱞᱮᱠᱟ ᱯᱮ ᱵᱷᱟᱜᱽ ᱠᱚᱣᱟ?
ᱟᱞᱮ ᱫᱚ ᱚᱱᱠᱟᱜᱮ ᱟᱫᱚ ᱟᱱᱮ ᱟᱫᱚ ᱡᱮᱠ ᱠᱟ ᱦᱟᱹᱠᱩ ᱵᱷᱟᱜ ᱪᱮᱜ ᱠᱟᱞᱮ ᱦᱟᱹᱠᱩ ᱥᱟᱵ ᱟᱫᱚ ᱚᱱᱠᱟᱛᱮ ᱵᱷᱟᱜ ᱦᱤᱥᱟᱹᱵ ᱠᱟᱛᱮᱫ ᱟᱫᱚ ᱵᱩᱥᱟᱟᱹᱠᱩ ᱡᱩᱫᱤᱮ ᱥᱟᱵ ᱵᱟᱲᱟ ᱠᱚᱜᱮᱭᱟ ᱟᱫᱚ ᱵᱩᱥᱟ ᱦᱟᱠᱩ ᱫᱚ ᱢᱟᱱᱮ ᱥᱚᱢᱟᱱ ᱛᱮᱞᱮ ᱢᱟᱱᱮ ᱵᱷᱟᱜᱷ ᱠᱚᱣᱟ ᱟᱨ ᱢᱟᱨᱟᱝ ᱠᱚ ᱫᱚ ᱚᱱᱠᱟ ᱡᱟᱵᱤᱱ ᱚᱝᱠᱟ ᱠᱟᱛᱮ ᱞᱮ ᱤᱭᱟᱹ ᱠᱚᱣᱟ᱾
ᱟᱪᱪᱷᱟ ᱟᱪᱪᱷᱟ ᱟᱪᱪᱷᱟ ᱟᱨᱤᱭᱟᱹ ᱠᱚᱫᱚ ᱛᱟᱦᱚᱞᱮ ᱩᱱᱠᱩ ᱡᱚᱢᱚᱱ ᱡᱮᱢᱚᱱ ᱦᱟᱲᱟᱢ ᱦᱚᱲ ᱠᱚᱠᱚ ᱛᱟᱦᱮᱱᱟ ᱩᱝᱠᱩ ᱠᱚᱫᱚ ᱚᱝᱠᱟ ᱨᱟᱯᱟᱜ ᱞᱟᱹᱜᱤᱫ ᱜᱮᱯᱮ ᱮᱢᱟ ᱠᱚᱣᱟ ᱥᱮ ᱵᱟᱝ ᱡᱩᱫᱤ ᱧᱮᱞ ᱧᱮᱞ ᱛᱮᱠᱚ ᱦᱮᱡ ᱟᱫᱚ ᱩᱱᱠᱩ ᱫᱚ ᱨᱟᱦᱟ ᱠᱚ ᱨᱟᱯᱟᱜ ᱞᱟᱹᱜᱤᱫ ᱯᱮ ᱮᱢᱟᱜᱠᱚᱣᱟ ᱦᱮᱸ ᱥᱮᱵᱟ?
ᱦᱮᱸ ᱦᱮᱸ ᱮᱢ ᱵᱟᱲᱟ ᱠᱚ ᱜᱮᱞᱮ ᱟᱫᱚ ᱦᱟᱲᱟᱢ ᱦᱚᱲ ᱦᱤᱡᱩᱜ ᱜᱮᱭᱟ ᱠᱚ ᱧᱮᱞ ᱵᱟᱲᱟ ᱞᱟᱹᱜᱤᱫ ᱟᱫᱚ ᱡᱤᱫᱤ ᱧᱮᱞ ᱵᱟᱲᱟ ᱦᱮᱡ ᱱᱟᱠᱚ